ᱦᱮᱸ ᱜᱚ ᱜᱚᱝᱠᱮ ᱨᱚᱲ ᱟ
ᱱᱤᱛᱳᱜ ᱫᱚ ᱟᱸᱡᱚᱢᱚᱜ ᱠᱟᱱᱟ ᱢᱟ
ᱪᱮᱫ ᱞᱮᱠᱟ ᱛᱚᱵᱮ ᱱᱟᱯᱟᱭ ᱵᱟᱲᱟ ᱜᱮ᱾
ᱦᱮᱸ ᱱᱟᱯᱟᱭ ᱜᱮᱭ ᱟᱯᱮ ᱜᱮ ᱪᱮᱫ ᱞᱮᱠᱟ?
ᱟᱞᱮ ᱜᱮ
ᱚ
ᱚᱲᱟᱜ ᱠᱚᱨᱮᱱ ᱦᱚᱲ ᱠᱚᱫᱚ?
ᱛᱞᱟ ᱢᱚᱫᱽᱫᱷᱮᱨᱮ ᱡᱟᱦᱟᱸᱭ ᱜᱮ ᱱᱮᱴᱚᱣᱟᱨᱠ ᱰᱤᱥᱴᱟᱵᱚᱜ ᱠᱟᱱᱟ ᱡᱟᱹᱱᱤᱡᱽ ᱟᱢᱟᱜ ᱨᱚᱲ ᱤᱭᱟᱹ ᱧᱚᱜᱚᱜ ᱠᱟᱱᱟ ᱠᱟᱹᱴᱤᱡᱽ ᱟᱞᱮ ᱫᱚ ᱡᱚᱛᱚ ᱜᱮ ᱱᱟᱯᱟᱭ ᱜᱮ ᱟᱞᱮ ᱫᱚ
ᱱᱤᱛᱚᱜ
ᱟᱯᱮ ᱜᱮ ᱱᱤᱛᱚᱜ ᱫᱚ ᱴᱷᱤᱠ ᱜᱮᱭᱟ᱾
ᱟᱪᱪᱷᱟ
ᱟᱯᱮ ᱚᱲᱟᱜ ᱦᱚᱲ
ᱚ, ᱟᱞᱮ ᱚᱲᱟᱜ ᱦᱚᱲ ᱦᱚᱸ ᱱᱟᱯᱟᱭ ᱜᱮ ᱾
ᱟᱪᱪᱷᱟ, ᱪᱮᱫ ᱠᱚᱯᱮ ᱠᱟᱹᱢᱤᱭᱫᱟ ᱚᱲᱟᱜ ᱠᱚᱨᱮ?
ᱪᱮᱫ ᱦᱚᱸ ᱵᱟᱝᱜᱮ ᱾ ᱦᱩᱸ ᱛᱚᱲᱟ ᱛᱚᱲᱟ ᱠᱚ ᱞᱟᱹᱜᱤᱫ ᱞᱮ ᱜᱤᱰᱤ ᱠᱟᱜᱼᱟ ᱾
ᱚ
ᱛᱚ
ᱟᱯᱮ ᱥᱮᱫ ᱨᱮᱦᱚᱸ ᱫᱚᱢᱮ ᱠᱚ ᱪᱟᱥᱟ ᱵᱟᱝ?
ᱦᱳᱭ ᱪᱟᱥ ᱜᱮ ᱾
ᱟᱯᱮ ᱥᱮᱫ ᱫᱚ ᱪᱮᱫᱞᱮᱠᱟ ᱥᱮᱨᱢᱟᱨᱮ ᱵᱟᱨ ᱡᱮᱠᱷᱟ ᱯᱮ ᱪᱟᱥᱟ ᱥᱮ ᱢᱤᱫ ᱡᱮᱠᱷᱟ ᱜᱮ? ᱪᱮᱫ ᱞᱮᱠᱟ ᱢᱤᱫ ᱡᱮᱠᱷᱟ ᱥᱮ ᱵᱟᱨ ᱡᱮᱠᱷᱟ ᱯᱮ ᱪᱟᱥᱟ? ᱟᱞᱮ ᱥᱮ ᱦᱚᱸ ᱢᱤᱫ ᱡᱮᱠᱷᱟ ᱜᱮ ᱾ ᱦᱳᱭ, ᱟᱞᱮ ᱥᱮᱫ ᱫᱚ ᱚᱱᱟ ᱜᱟᱰᱟ ᱠᱚ ᱵᱟᱹᱱᱩᱜ ᱛᱟᱞᱮᱭᱟ ᱵᱟᱝ, ᱛᱟᱦᱚᱞᱮ ᱫᱟᱜᱽ ᱠᱚᱨᱮᱱᱟᱜ ᱟᱱᱟᱴ ᱢᱮᱱᱟᱜ ᱛᱟᱞᱮᱭᱟ ᱾
ᱚ, ᱟᱞᱮ ᱥᱮᱫ ᱫᱚ ᱢᱟᱱᱮ ᱫᱷᱤᱨᱤ ᱡᱟᱭᱜᱟ ᱠᱟᱱᱟ ᱾ ᱫᱟᱜᱽ ᱵᱟᱝ ᱛᱟᱦᱮᱱᱟ ᱜᱟᱰᱟ ᱫᱚ ᱢᱮᱱᱟᱜᱼᱟ, ᱢᱮᱱᱠᱷᱟᱱ ᱚᱱᱟ ᱜᱟᱰᱟ ᱨᱮᱫᱚ ᱟᱸᱡᱮᱫᱚᱜ ᱜᱮᱭᱟ ᱥᱚᱸᱜᱮ ᱾ ᱚᱱᱟᱛᱮ ᱪᱟᱥᱼᱵᱟᱥ ᱦᱚᱸ ᱩᱱᱟᱹᱜ ᱱᱟᱯᱟᱭ ᱫᱚ ᱵᱟᱝ ᱦᱩᱭᱩᱜᱼᱟ ᱾
ᱜᱟᱰᱟ ᱨᱮ ᱦᱟᱹᱠᱩ ᱠᱚ ᱧᱟᱢᱚᱜ ᱜᱮᱭᱟ ᱛᱚ?
ᱪᱮᱫ ᱵᱤᱱ ᱞᱟᱹᱭ ᱮᱜ
ᱞᱟᱹᱭᱟᱹᱧ ᱡᱮ ᱜᱟᱰᱟ ᱠᱚᱨᱮ ᱦᱟᱹᱠᱩ ᱠᱚᱠᱚ ᱧᱟᱢᱚᱜ ᱜᱮᱭᱟ ᱛᱚ? ᱦᱟᱹᱠᱩ ᱠᱚ ᱵᱟᱢ
ᱦᱳᱭ ᱧᱟᱢᱚᱜ ᱜᱮᱭᱟ ᱠᱚ ᱦᱟᱹᱠᱩ ᱠᱚᱫᱚ ᱥᱟᱵᱽ ᱠᱚᱜᱮᱭᱟ
ᱱᱮᱛᱟᱨ ᱫᱤᱱ ᱜᱮᱛᱚ ᱱᱮᱛᱟᱨ ᱫᱤᱱ ᱜᱮᱛᱚ ᱜᱟᱰᱟ ᱠᱚ ᱟᱸᱡᱮᱫᱚᱜᱼᱟ ᱾ ᱟᱨ ᱱᱤᱛᱚᱜ ᱜᱮᱛᱚ ᱦᱟᱹᱠᱩ ᱥᱟᱵᱽ ᱠᱚ ᱫᱚᱢᱮ ᱠᱚ ᱪᱟᱞᱟᱜᱼᱟ ᱾
ᱦᱳᱭ ᱨᱚᱦᱚᱲ ᱠᱚᱜᱮᱭᱟᱞᱮ ᱾ ᱛᱟᱦᱚᱞᱮ ᱟᱯᱮ ᱥᱮᱫ ᱫᱚᱠᱚ ᱧᱟᱢᱚᱜ ᱜᱮᱭᱟ ᱥᱮ ᱵᱟᱝᱟ?
ᱟᱞᱮ ᱥᱮᱫ ᱦᱚᱸᱠᱚ ᱧᱟᱢᱚᱜ ᱜᱮᱭᱟ, ᱟᱞᱮ ᱥᱮᱫ ᱦᱚᱸ ᱨᱚᱦᱚᱲ ᱨᱚᱦᱚᱲ ᱜᱟᱰᱟ ᱨᱮ ᱦᱟᱹᱠᱩ ᱚᱛᱟ ᱠᱚᱞᱮ ᱪᱟᱞᱟᱜ ᱠᱟᱱᱟ ᱾ ᱟᱫᱚ ᱱᱮᱛᱟᱨ ᱫᱤᱱ ᱫᱚ ᱮᱠᱫᱚᱢ ᱨᱚᱦᱚᱲ ᱟᱸᱡᱮᱫ ᱪᱟᱵᱟᱜᱼᱟ ᱮᱠᱫᱚᱢ
ᱟᱪᱪᱷᱟ᱾
ᱟᱨ ᱟᱯᱮ ᱥᱮᱫ ᱫᱚ ᱦᱩᱲᱩ ᱵᱟᱫ ᱠᱟᱛᱮ ᱮᱴᱟᱜ ᱡᱟᱦᱟᱸᱱᱟᱜ ᱠᱚ ᱵᱟᱠᱚ ᱨᱚᱦᱚᱭ ᱵᱟᱲᱟᱭᱟ ᱡᱟᱦᱟᱸᱱᱟᱜ? ᱟᱱᱟᱡᱽ ᱠᱚ ᱥᱚᱵᱽᱡᱤ ᱠᱚ,
ᱨᱚᱦᱚᱭ ᱜᱮᱭᱟ ᱠᱚ᱾ ᱮᱻ ᱢᱮᱱᱠᱷᱟᱱ ᱦᱳᱭ ᱟᱸᱡᱚᱢᱚᱜ ᱠᱟᱱᱟ᱾
ᱦᱩᱸ᱾
ᱢᱟᱱᱮ ᱪᱟᱥ ᱜᱮᱭᱟ ᱠᱚ ᱪᱟᱥ, ᱫᱚ ᱚᱱᱠᱟ ᱫᱟᱜ ᱠᱚᱜᱮ ᱟᱸᱡᱮᱫᱚᱜ ᱠᱟᱱ ᱠᱷᱟᱹᱛᱤᱨ ᱛᱮᱜᱮ ᱟᱹᱰᱤ ᱜᱟᱱ ᱜᱮ ᱵᱟᱠᱚ ᱪᱟᱥ ᱫᱟᱲᱮ ᱟᱠᱟᱫ ᱱᱤᱭᱟᱹ ᱫᱷᱟᱹᱣ ᱫᱚ᱾ ᱢᱟᱲᱟᱝ ᱥᱮᱨᱢᱟ ᱫᱚᱠᱚ ᱪᱟᱥ ᱞᱮᱫ ᱜᱮᱭᱟ᱾ ᱱᱤᱭᱟᱹ ᱥᱮᱨᱢᱟ ᱜᱮ ᱫᱟᱜ, ᱢᱟᱱᱮ ᱰᱷᱮᱨ ᱵᱟᱹᱱᱩᱜᱼᱟ ᱟᱸᱡᱮᱫ ᱟᱠᱟᱱᱟ, ᱩᱱᱟᱹᱜ ᱫᱚᱢᱮ ᱥᱤᱛᱩᱝ ᱠᱮᱜᱼᱟᱭ ᱥᱮ ᱱᱤᱭᱟᱹ ᱫᱷᱟᱹᱣ ᱫᱚ,
ᱦᱩᱸ ᱦᱩᱸ᱾
ᱟᱯᱮ ᱫᱚ ᱡᱟᱦᱟᱱᱟᱜ ᱯᱮ ᱨᱚᱦᱚᱭ ᱵᱟᱲᱟ ᱟᱠᱟᱜᱼᱟ ᱡᱟᱦᱟᱱᱟᱜ ᱥᱚᱵᱽᱡᱤ ᱠᱚ? ᱠᱚᱸᱰᱷᱟ ᱠᱚ ᱦᱚᱛᱚᱫ ᱠᱚ ᱡᱷᱤᱸᱜᱟᱹ ᱠᱚ?
ᱨᱚᱦᱚᱭ ᱠᱟᱜᱼᱟ ᱞᱮ ᱠᱟᱨᱞᱟ ᱠᱟᱨᱞᱟ ᱞᱮ ᱨᱚᱦᱚᱭ ᱠᱟᱜᱼᱟ, ᱟᱨ ᱠᱩᱸᱫᱽᱨᱤ, ᱩᱱ ᱫᱚ ᱵᱟᱲᱜᱮ ᱠᱚᱨᱮ ᱜᱮᱞᱮ ᱪᱟᱥ ᱟᱠᱟᱜᱼᱟ ᱦᱩᱰᱤᱧ ᱫᱷᱟᱨᱟ ᱵᱟᱲᱜᱮ ᱨᱮ,
ᱚ ᱢᱟᱱᱮ ᱟᱠᱷᱨᱤᱧ ᱵᱟᱲᱟ ᱞᱟᱹᱜᱤᱫ ᱫᱚ ᱵᱟᱝ ᱥᱩᱫᱷᱩ ᱚᱲᱟᱜ ᱨᱮ ᱡᱚᱢ ᱵᱟᱲᱟ ᱞᱟᱹᱜᱤᱫ ᱛᱚ?
ᱦᱳᱭ, ᱟᱯᱮ ᱫᱚ ᱪᱮᱫ ᱠᱚᱯᱮ ᱪᱟᱥ ᱟᱠᱟ?
ᱟᱞᱮ ᱦᱚᱸ ᱵᱟᱲᱜᱮ ᱠᱚᱨᱮ ᱜᱮ ᱚᱱᱟ ᱠᱚᱸᱰᱷᱟ ᱠᱚᱞᱮ ᱪᱟᱥ ᱠᱟᱜᱼᱟ, ᱵᱟᱨᱮ ᱯᱮᱭᱟ ᱱᱟᱹᱲᱤ ᱢᱮᱱᱟᱜᱼᱟ᱾ ᱚᱱᱟ ᱜᱮᱞᱮ ᱢᱟ ᱪᱟ ᱠᱟᱫᱟ, ᱟᱨᱚ ᱠᱟᱞᱞᱟ ᱠᱚ ᱢᱮᱱᱟᱜᱼᱟ ᱚᱱᱟ ᱠᱚᱜᱮᱞᱮ ᱢᱟᱪᱟ ᱵᱟᱲᱟ ᱠᱟᱫᱟ ᱚᱲᱟᱜ ᱨᱮ ᱡᱚᱢ ᱵᱟᱲᱟ ᱫᱚ ᱚᱱᱟ ᱛᱮᱜᱮ ᱦᱩᱭᱩᱜᱼᱟ᱾
ᱚᱱᱠᱟ ᱵᱟᱲᱜᱮ ᱨᱮ ᱢᱟᱨᱟᱝ ᱧᱚᱜ ᱫᱚ ᱵᱟᱯᱮ ᱪᱟᱥ ᱜᱮᱭᱟ?
ᱦᱩᱸ ᱢᱟᱨᱟᱝ ᱧᱚᱜ ᱫᱚ ᱵᱟᱝᱼᱟ᱾ ᱟᱫᱚ ᱟᱞᱮᱭᱟᱜ ᱫᱚ ᱚᱱᱟ ᱫᱟᱜ ᱠᱚᱨᱮᱱᱟᱜ ᱥᱚᱢᱚᱥᱥᱟ ᱢᱮᱱᱟᱜᱼᱟ ᱛᱚ ᱫᱟᱜ ᱨᱮᱱᱟᱜ ᱟᱱᱟᱴ, ᱛᱟᱦᱚᱞᱮ ᱠᱷᱟᱱ ᱫᱚ ᱟᱞᱮᱭᱟᱜ ᱱᱤᱡᱮᱨᱟᱜ ᱦᱚᱸ ᱚᱱᱟ ᱯᱟᱢᱯ ᱤᱭᱟᱹ ᱠᱚᱫᱚ ᱵᱟᱞᱮ ᱵᱟᱹᱭᱥᱟᱹᱣ ᱠᱟᱫᱟ ᱟᱨ ᱫᱟᱜ ᱦᱚᱸ ᱛᱤᱱᱟᱹᱜ ᱮᱢ ᱜᱮᱢᱮᱨ ᱫᱟᱲᱮᱭᱟᱜᱼᱟ ᱱᱤᱡᱮ ᱫᱚ ᱚᱱᱟᱛᱮ ᱚᱱᱟ ᱛᱮᱜᱮ ᱟᱞᱮ ᱫᱚ ᱩᱱᱟᱹᱜ ᱫᱚ ᱵᱟᱞᱮ ᱪᱟᱥᱟ ᱚᱱᱟ ᱚᱲᱟᱜ ᱨᱮ ᱡᱚᱢ ᱵᱟᱲᱟ ᱞᱟᱹᱜᱤᱫᱞᱮ ᱪᱟᱥᱟ ᱚᱱᱟ ᱫᱚ, ᱢᱤᱫ ᱵᱟᱨ ᱵᱟᱞᱛᱤ ᱫᱟᱜ ᱫᱩᱞᱟᱜ ᱠᱷᱟᱱ ᱜᱮ ᱚᱱᱟ ᱫᱚ ᱦᱩᱭᱩᱜᱼᱟ᱾
ᱛᱟᱦᱚᱞᱮ ᱟᱢ ᱫᱚ ᱵᱟᱹᱫᱽ ᱠᱟᱹᱢᱤ ᱫᱚᱢ ᱪᱟᱞᱟᱜ ᱜᱮᱭᱟ ᱥᱮ ᱵᱟᱝᱼᱟ?
ᱠᱟᱹᱢᱤ ᱫᱚ ᱦᱳᱭᱳᱜ ᱜᱤᱭᱟ ᱛᱚ᱾ ᱠᱟᱹᱢᱤ ᱞᱟᱜᱟᱜ ᱜᱮᱭᱟ ᱚᱲᱟᱜ ᱨᱮ ᱛᱟᱦᱮᱸ ᱞᱮᱱᱠᱷᱟᱱ ᱠᱟᱹᱢᱤ ᱫᱚ ᱞᱟᱜᱟᱜ ᱜᱮᱭᱟ, ᱵᱟᱝ ᱠᱟᱹᱢᱤ ᱞᱮ
ᱦᱳᱭ ᱛᱚ, ᱛᱟᱦᱚᱞᱮ ᱥᱤ ᱠᱚᱫᱚᱢ ᱵᱟᱲᱟᱭᱟ ᱥᱮ ᱵᱟᱝᱼᱟ?
ᱥᱤᱭᱳᱜ ᱫᱩᱧ ᱵᱟᱲᱟᱭ ᱜᱮᱭᱟ᱾ ᱟᱫᱚ ᱱᱤᱛᱚᱜ ᱫᱚ, ᱰᱟᱝᱨᱟ ᱫᱚ ᱵᱟᱹᱱᱩᱜ ᱠᱩᱛᱟᱞᱮᱭᱟ, ᱵᱟᱝ
ᱟᱪᱪᱷᱟ᱾
ᱰᱟᱝᱨᱟ ᱠᱚᱫᱚᱞᱮ ᱟᱠᱷᱨᱤᱧ ᱠᱟᱜ ᱠᱚᱣᱟ ᱟᱫᱚ ᱱᱮᱛᱟᱨ ᱫᱚ ᱴᱮᱠᱴᱟᱨ, ᱦᱳᱭ ᱱᱮᱛᱟᱨ ᱫᱚ ᱡᱷᱚᱛᱚ ᱦᱚᱲᱜᱮ ᱤᱱᱠᱟᱹ ᱴᱮᱠᱴᱟᱨ ᱠᱚᱛᱮ ᱜᱮᱠᱚ ᱪᱟᱥ ᱫᱟ᱾ ᱰᱟᱝᱨᱟ ᱟᱹᱥᱩᱞ ᱢᱟᱱᱮ ᱩᱱᱠᱩ ᱟᱨᱚ ᱟᱹᱛᱤᱧ ᱠᱚᱢ, ᱡᱚᱢ ᱦᱚᱪᱚ ᱠᱚᱢ᱾
ᱦᱳᱭ᱾
ᱱᱤᱛᱳᱜ ᱫᱚ ᱦᱚᱲᱟᱜ ᱦᱚᱸ ᱩᱱᱟᱹᱜ ᱥᱚᱢᱚᱭ ᱠᱤ ᱟᱯᱮ ᱦᱚᱸ ᱴᱮᱠᱴᱟᱨ ᱛᱮᱜᱮ?
ᱦᱳᱭ᱾
ᱟᱯᱮᱥᱮᱫ ᱫᱚ ᱨᱤᱢᱤᱞ ᱠᱟᱜᱟᱭ ᱥᱮ ᱵᱟᱝ ᱛᱮᱦᱤᱧ ᱫᱚ?
ᱛᱮᱦᱮᱧ ᱮᱱᱟᱝᱼᱮ ᱨᱤᱢᱤᱞ ᱞᱮᱜᱼᱟ ᱱᱤᱛᱚᱜ ᱫᱚ ᱵᱟᱭ ᱨᱤᱢᱤᱞ ᱠᱟᱜᱼᱟᱭ᱾ ᱟᱯᱮ ᱥᱮᱫ ᱫᱚ ᱫᱟᱜ ᱠᱮᱜᱼᱟᱭ ᱥᱮ?
ᱫᱟᱜ ᱫᱚ ᱵᱟᱭ ᱫᱟᱜ ᱠᱟᱜᱼᱟ ᱱᱤᱛᱳᱜ ᱨᱤᱢᱤᱞ ᱨᱤᱢᱤᱞ ᱠᱟᱜᱼᱟᱭ᱾
ᱚ, ᱟᱞᱮ ᱥᱮᱫ ᱫᱚ ᱮᱱᱟᱝ ᱮ ᱚ ᱟᱞᱮ ᱥᱮᱫ ᱫᱚ ᱮᱱᱟᱝᱼᱮ ᱨᱤᱢᱤᱞ ᱨᱢᱤᱞ ᱞᱮᱜᱼᱟᱭ ᱟᱫᱚ ᱱᱤᱛᱚᱜ ᱫᱚ ᱠᱚ ᱦᱚᱸ ᱵᱟᱝ ᱧᱮᱞᱚᱜ ᱠᱟᱱᱟ ᱯᱷᱟᱠᱟ ᱠᱟᱜ ᱟᱭ᱾
ᱟᱪᱪᱷᱟ ᱛᱮᱦᱤᱧ ᱮ ᱫᱟᱜ ᱫᱟᱲᱮᱭᱟᱜᱼᱟ ᱟᱥᱟ ᱠᱚᱨᱤ ᱛᱮᱦᱤᱧ ᱫᱚ ᱩᱫᱽᱜᱟᱹᱨ ᱦᱚᱸ ᱟᱹᱰᱤ ᱡᱳᱨ ᱩᱫᱽᱜᱟᱹᱨ ᱠᱟᱱ ᱛᱟᱸᱦᱮ ᱵᱟᱝ ᱥᱤᱛᱩᱝ ᱦᱚᱸ ᱟᱹᱰᱤ ᱡᱳᱨᱮ ᱥᱤᱛᱩᱝ ᱟᱠᱟᱫᱟ᱾
ᱦᱳᱭ ᱦᱳᱭ
ᱱᱮᱛᱟᱨ ᱫᱤᱱ ᱱᱮᱛᱟᱨ ᱫᱤᱱ ᱫᱚ ᱫᱟᱜ ᱞᱮᱠᱷᱟᱱ ᱜᱮ ᱵᱷᱟᱜᱮ, ᱵᱟᱝᱠᱷᱟᱱ ᱫᱚ ᱵᱷᱟᱜᱮ ᱵᱟᱢ
ᱦᱳᱭ ᱦᱳᱭ ᱦᱳᱭ ᱫᱟᱜ
ᱟᱨ ᱫᱟᱜ ᱠᱷᱚᱡ ᱡᱟᱹᱥᱛᱤ ᱜᱮ ᱵᱤᱡᱽᱞᱤᱭᱮᱜ ᱫᱚᱭ ᱵᱤᱡᱽᱞᱤ ᱡᱟᱹᱥᱛᱤ ᱦᱚᱭᱮᱜ ᱟᱭ ᱫᱟᱨᱮ ᱠᱚ ᱨᱟᱹᱯᱩᱫᱮᱜ ᱟᱭ ᱛᱟᱨ ᱠᱷᱩᱱᱴᱤ ᱠᱚ ᱩᱞᱴᱟᱹᱣᱮᱟᱭ ᱱᱮᱛᱟᱨ ᱢᱟ ᱟᱞᱮᱥᱮᱫ ᱢᱟ᱾
ᱟᱯᱮᱥᱮᱫ ᱦᱚᱭ ᱠᱚᱛᱮ ᱚᱲᱟᱜ ᱠᱚ ᱵᱟᱭ ᱚᱴᱟᱝ ᱵᱟᱲᱟ ᱠᱟᱜᱼᱟ᱾
ᱦᱚᱸ ᱚᱴᱟᱝ ᱵᱟᱲᱟ ᱠᱟᱱᱟ ᱴᱟᱞᱤ ᱠᱚ᱾ ᱴᱟᱞᱤ ᱠᱚ ᱚᱴᱟᱝ ᱵᱟᱲᱟ ᱠᱟᱱ ᱜᱮᱭᱟ᱾
ᱟᱞᱮ ᱱᱚᱛᱮ ᱦᱚᱸ ᱱᱤᱭᱟᱹ ᱱᱤᱭᱟᱹ ᱞᱮᱠᱷᱟᱜᱮ ᱮᱢᱚᱱᱮ ᱦᱚᱭ ᱞᱮᱫ ᱵᱟᱨᱭᱟ ᱯᱮᱭᱟ ᱚᱲᱟᱜ ᱩᱱᱠᱩᱣᱟᱜ ᱚᱠᱚᱭ ᱫᱚ ᱚᱱᱟ ᱠᱟᱸᱛ ᱤᱭᱟᱹ ᱠᱚᱪᱮ ᱠᱟᱱ ᱛᱟᱠᱚᱣᱟ, ᱚᱠᱚᱭ ᱫᱚ ᱚᱱᱟ ᱪᱮᱛᱟᱱ ᱨᱮᱱᱟᱜ ᱚᱱᱟ ᱴᱤᱱ ᱚᱱᱟ ᱥᱚᱨᱟ ᱟᱠᱟᱱ ᱛᱟᱠᱚᱣᱟ ᱾
ᱟᱪᱪᱷᱟ
ᱟᱨᱚ ᱯᱳᱞᱴᱨᱤ ᱯᱷᱟᱨᱢ ᱛᱟᱦᱮᱸ ᱠᱟᱱᱟ ᱾ ᱟᱞᱮ ᱟᱹᱛᱩ ᱨᱮ ᱩᱱᱠᱩᱣᱟᱜ ᱢᱟ ᱯᱩᱨᱟᱹ ᱪᱮᱛᱟᱱ ᱨᱮᱱᱟᱜ ᱴᱤᱱ ᱚᱱᱟ ᱮᱠᱫᱚᱢ ᱦᱟᱦᱟᱢᱛᱮ ᱟᱹᱰᱤ ᱥᱟᱺᱜᱤᱧᱮ ᱦᱚᱭᱴᱟᱝ ᱟᱠᱟᱫ ᱛᱟᱵᱚᱱᱟ ᱾
ᱚᱸ ᱛᱟᱦᱚᱞᱮ ᱵᱟᱠᱚ ᱡᱟᱦᱟᱱ ᱪᱤᱞᱤ ᱠᱚ ᱚᱱᱠᱟ ᱵᱟᱠᱚ ᱜᱚᱡ ᱵᱟᱲᱟ ᱟᱠᱟᱱᱟ ᱾
ᱪᱤᱞᱤ ᱫᱚ ᱵᱟᱠᱚ ᱜᱚᱡ ᱟᱠᱟᱱᱟ ᱟᱣ ᱚᱲᱟᱜ ᱠᱚᱦᱚᱸ ᱩᱱ ᱥᱚᱢᱚᱭ ᱫᱚ ᱚᱱᱟ ᱫᱷᱟᱨᱮ ᱫᱚ ᱵᱟᱠᱚ ᱛᱟᱦᱮᱸ ᱠᱟᱱᱟ ᱦᱚᱲ ᱦᱚᱸ ᱾ ᱛᱟᱦᱞᱮ ᱦᱚᱲ ᱠᱚᱦᱚᱸ ᱵᱟᱠᱚ ᱵᱟᱡᱟᱣ ᱟᱠᱟᱱᱟ ᱾
ᱦᱚᱸ ᱛᱟᱦᱚᱞᱮ ᱫᱚ ᱱᱟᱯᱟᱭ ᱜᱮ ᱾ ᱟᱞᱮᱥᱮᱫ ᱫᱚᱠᱚ ᱜᱚᱡ ᱵᱟᱲᱟ ᱟᱠᱟᱱ ᱜᱮᱭᱟ ᱰᱟᱹᱝᱨᱤ ᱠᱚᱦᱚᱸ ᱾
ᱦᱮᱸ ᱟᱞᱮᱥᱮᱫ ᱫᱚ ᱚᱱᱠᱟ ᱫᱚ ᱵᱟᱠᱚ ᱜᱚᱡ ᱟᱠᱟᱱᱟ ᱦᱟᱸᱜ ᱾
ᱦᱮᱸ ᱜᱚᱡᱠᱤᱱ ᱵᱟᱨ ᱦᱚᱲ ᱟᱹᱠᱤᱱ ᱜᱮ ᱵᱟᱹᱦᱩ ᱡᱟᱶᱟᱭ ᱛᱟᱦᱮᱸᱜ ᱠᱟᱱᱟ ᱠᱤᱱ ᱾
ᱪᱮᱫ ᱞᱮᱠᱟ ᱦᱟᱲᱟᱢ ᱵᱩᱲᱦᱤ ᱥᱮ ᱫᱟᱲᱮ?
ᱦᱩᱸ ᱫᱟᱲᱮᱠᱤᱱ ᱜᱮ ᱾ ᱰᱷᱮᱨ ᱫᱚ ᱵᱟᱝᱼᱟ ᱫᱟᱲᱮ ᱠᱤᱱ ᱜᱮ ᱾ ᱵᱟᱹᱫᱽ ᱠᱟᱹᱢᱤ ᱜᱮᱠᱤᱱ, ᱵᱟᱹᱫᱽ ᱠᱚ ᱥᱮᱫ ᱜᱮᱠᱤᱱ ᱪᱟᱞᱟᱣ ᱞᱮᱱᱟ ᱾ ᱨᱩᱣᱟᱹᱲᱚᱜ ᱥᱚᱢᱚᱭ ᱾
ᱜᱟᱹᱰᱤ ᱨᱮᱱᱟᱜ ᱥᱟᱭᱟ ᱥᱟᱰᱮ ᱠᱚᱢ ᱟᱸᱡᱚᱢᱮᱫᱼᱟ, ᱟᱢ? ᱤᱧᱟᱹᱜ ᱠᱚᱞ ᱨᱮ ᱜᱟᱹᱰᱤ ᱨᱮᱱᱟᱜ ᱥᱟᱰᱮᱢ ᱟᱸᱡᱚᱢᱮᱫᱼᱟ?
ᱵᱟᱝ ᱜᱮ, ᱤᱧᱟᱹᱜ ᱨᱮᱱᱟᱜ ᱫᱚ ᱟᱸᱡᱚᱢᱚᱜ ᱠᱟᱱᱟ ᱥᱮ?
ᱵᱟᱝ ᱵᱟᱝ ᱱᱤᱛᱚᱜ ᱜᱮ ᱜᱟᱹᱰᱤ ᱯᱟᱨᱚᱢᱱᱟᱛᱚ ᱤᱧ ᱥᱩᱨ ᱛᱮ ᱟᱫᱚᱧ ᱞᱟᱹᱭᱟ ᱯᱟᱪᱮᱫ ᱚᱱᱟ ᱠᱚᱦᱚᱸ ᱟᱸᱡᱚᱢᱚᱜ ᱠᱟᱱᱟ ᱾
ᱦᱮᱸ ᱵᱟᱝᱼᱟ ᱵᱟᱝ ᱟᱸᱡᱚᱢᱚᱜ ᱠᱟᱱᱟ ᱾
ᱴᱚᱞᱟ ᱠᱚᱫᱚ ᱛᱟᱯᱮ ᱫᱚ ᱛᱤᱥ ᱨᱮᱯᱮ ᱮᱨ ᱟᱠᱟᱫᱟ?
ᱮᱸ ᱟᱯᱮ ᱥᱮᱫ ᱦᱩᱭᱩᱜ ᱜᱮᱭᱟ ᱨᱚᱡᱚ?
ᱨᱚᱡᱚ ᱫᱚ ᱵᱟᱹᱧ ᱵᱟᱰᱟᱭᱟ᱾ ᱢᱮᱱᱠᱷᱟᱱ ᱨᱳᱦᱱᱤ ᱨᱩᱦᱱᱤ ᱯᱚᱨᱚᱵᱽ ᱤᱧ ᱵᱟᱲᱟᱭᱟ ᱾ ᱟᱞᱮᱥᱮᱫ ᱫᱚ ᱚᱱᱟ ᱨᱩᱦᱱᱤ ᱯᱚᱨᱚᱵᱽ ᱨᱮᱜᱮ ᱠᱚ ᱮᱨᱟ ᱾
ᱦᱳᱭ ᱟᱫᱚ ᱨᱩᱦᱱᱤ ᱦᱤᱞᱳᱜ ᱫᱚ ᱰᱷᱮᱨ ᱫᱚ ᱟᱪᱪᱷᱟ ᱦᱳᱭ ᱟᱫᱷᱮᱠ ᱠᱚᱫᱚ ᱠᱚ ᱮᱨ ᱠᱮᱜ ᱜᱮᱭᱟ ᱨᱩᱦᱱᱤ ᱦᱤᱞᱳᱜ ᱢᱮᱱᱠᱷᱟᱱ ᱟᱞᱮ ᱫᱚ ᱦᱩᱭᱩᱜ ᱜᱮᱭᱟ ᱢᱤᱫᱴᱟ ᱨᱚᱡᱚᱥᱟᱞᱟ ᱢᱚᱱᱮ ᱨᱩᱜᱩᱱᱤ ᱯᱚᱱᱫᱨᱚ ᱫᱤᱱ ᱯᱚᱨᱮ ᱦᱳᱭ
ᱦᱩᱸ
ᱡᱤᱞ ᱯᱤ
ᱟᱞ ᱥᱮᱜ ᱦᱚᱸ ᱤᱱᱠᱟᱹ
ᱞᱮᱴᱚ ᱞᱮ ᱡᱚ ᱢᱟᱞᱮ ᱾
ᱟᱪᱪᱷᱟ ᱟᱞᱮ ᱦᱚᱸ ᱤᱱᱠᱟᱹ ᱨᱩᱦᱱᱤ ᱢᱤᱫ ᱫᱤᱱ ᱵᱟᱨᱥᱤᱧ ᱛᱟᱭᱚᱢ ᱜᱮ ᱛᱚᱞᱟ ᱠᱚᱨᱮ ᱮᱨ ᱠᱮᱼᱟ ᱾
ᱚ
ᱟᱯᱮᱥᱮᱫ ᱨᱩᱦᱱᱤ ᱨᱮ ᱯᱟᱛᱲᱟ ᱯᱤᱴᱷᱟᱹ ᱠᱚᱜᱮ ᱠᱚᱨᱟᱣ ᱜᱮᱭᱟ?
ᱨᱩᱦᱱᱤ ᱨᱮᱫᱚ ᱵᱟᱞᱮ ᱠᱚᱨᱟᱣ ᱜᱮᱭᱟ ᱚᱱᱟ ᱨᱟᱡᱟ ᱥᱟ ᱥᱟᱞᱟᱨᱮ ᱚᱱᱤᱧ ᱞᱟᱹᱭ ᱠᱮᱫ ᱫᱚ ᱚᱱᱟᱞᱮ ᱠᱚᱨᱟᱣ ᱜᱮᱭᱟ, ᱩᱱ ᱦᱤᱞᱳᱜ ᱜᱮ ᱯᱤᱴᱷᱟᱹ ᱭᱟᱞᱮ ᱞᱮ ᱴᱚ ᱭᱟᱞᱮ ᱰᱩᱸᱵᱩᱜ ᱜᱟᱞᱮ ᱾
ᱟᱢ ᱡᱟᱦᱟᱸ ᱯᱚᱨᱚᱵᱽ ᱮᱢ ᱞᱟᱹᱭᱫᱟ ᱨᱟᱡᱟ ᱚᱱᱟ ᱫᱚ ᱨᱩᱦᱱᱤ ᱠᱷᱚᱱ ᱢᱟᱲᱟᱝ ᱛᱮ ᱦᱩᱭᱩᱜᱼᱟ ᱥᱮ ᱨᱩᱦᱱᱤ ᱠᱷᱚᱱ ᱛᱟᱭᱚᱢ ᱛᱮ
ᱨᱩᱦᱱᱤ ᱯᱚᱱᱫᱽᱨᱚ ᱫᱤᱱ ᱯᱚᱨᱮ ᱚᱱᱠᱟ
ᱚ ᱟᱞᱮ ᱥᱮᱫ ᱫᱚ ᱚᱱᱟ ᱫᱚ ᱟᱞᱮ ᱥᱮᱫ ᱫᱚ ᱵᱟᱝ ᱠᱚᱠᱚ ᱢᱟᱱᱟᱣᱛᱚ ᱚᱱᱟ ᱫᱚ᱾
ᱦᱳᱭ ᱟᱞᱮ ᱥᱮᱫ ᱫᱚ ᱟᱞᱮ ᱥᱮᱫ ᱫᱚ ᱦᱩᱭᱩᱜᱼᱟ᱾
ᱢᱟᱱᱟ ᱜᱮᱭᱟ?
ᱦᱚᱸ ᱜᱚᱸᱢᱦᱟ ᱜᱚᱸᱢᱦᱟ ᱯᱚᱨᱚᱵᱽ ᱫᱚᱞᱮ ᱢᱟᱱᱟᱣ ᱜᱮᱭᱟ ᱟᱯᱮ ᱦᱚᱸᱛᱚ ᱚᱱᱛᱮ
ᱦᱚᱸ
ᱚ ᱦᱳᱭ
ᱪᱮᱫ ᱠᱚᱯᱮ ᱪᱤᱠᱟᱹᱭᱟ ᱜᱚᱸᱢᱦᱟ ᱜᱚᱸᱢᱦᱟ ᱯᱚᱨᱚᱵᱽ ᱠᱚᱨᱮ ᱫᱚ?
ᱜᱚᱸᱢᱦᱟ ᱨᱮᱦᱚᱸ ᱚᱱᱠᱟ ᱜᱮ ᱢᱟᱱᱮ ᱵᱟᱹᱫᱽ ᱠᱟᱹᱢᱤ ᱞᱮ ᱪᱟᱞᱟᱜᱼᱟ ᱩᱱ ᱥᱚᱢᱚᱭ ᱫᱚ ᱟᱨ ᱚᱠᱟ ᱛᱮᱦᱚᱸ ᱢᱟᱱᱮ ᱚᱲᱟᱜ ᱨᱮᱜᱮ ᱦᱳᱭ ᱚᱲᱟᱜ ᱨᱮᱜᱮ ᱫᱩᱲᱩᱵ ᱠᱟᱛᱮ ᱵᱷᱟᱹᱜᱤ ᱵᱷᱟᱹᱜᱤ ᱞᱮ ᱤᱭᱟ ᱡᱤᱞ ᱯᱤᱴᱷᱟᱹ ᱭᱟᱞᱮ ᱱᱚᱝᱠᱟ ᱜᱮ ᱞᱮᱴᱚ
ᱜᱚᱸᱢᱦᱟ ᱨᱮᱜᱮ ᱛᱟᱞᱮ ᱠᱚ ᱠᱚ ᱯᱤᱴᱷᱟᱹᱭᱟ ᱵᱟᱝ?
ᱦᱩ ᱛᱟᱞᱮ ᱯᱤᱴᱷᱟᱹ ᱟᱞᱮᱥᱮᱫ ᱢᱟ ᱛᱟᱞᱮ ᱢᱟ ᱵᱟᱠᱚ ᱯᱤᱴᱷᱟᱹᱭᱟ ᱚᱱᱠᱟ ᱢᱟ ᱮ ᱡᱤ ᱢᱟᱱᱮ ᱜᱚᱸᱢᱦᱟ ᱦᱤᱞᱳᱜ ᱫᱚ ᱮᱢᱱᱤ ᱫᱤᱱ ᱨᱮᱫᱚ ᱠᱚ ᱯᱤᱴᱷᱟᱹᱭ ᱜᱮᱭᱟ᱾
ᱦᱩᱭᱱᱟ ᱯᱷᱳᱱ ᱤᱧ ᱫᱚᱦᱚᱭᱼᱟ᱾
ᱟᱪᱪᱷᱟ ᱦᱚᱸ ᱴᱷᱤᱠ ᱜᱮᱭᱟ ᱫᱚᱦᱚᱭ ᱢᱮ᱾